ᱦᱮᱸ
ᱦᱮᱸ ᱢᱮᱱᱫᱟᱱ ᱢᱮᱱ ᱫᱟᱞᱤᱧ ᱟᱞᱤᱧ ᱟᱜ ᱨᱚᱲ ᱤᱥ ᱯᱚᱥᱴᱚ ᱟᱡᱚᱢ ᱚᱜ ᱠᱟᱱᱟ ᱛᱚ?
ᱟᱸᱡᱚᱢᱚᱜ ᱠᱟᱱ ᱜᱮᱭᱟ,
ᱱᱤᱭᱟᱹ ᱜᱷᱟᱹᱲᱤᱡ ᱪᱮᱫ ᱠᱚ ᱪᱤᱠᱟᱹ ᱵᱟᱲᱟ ᱦᱩᱭᱩᱜ ᱠᱟᱱᱟ
ᱦᱮᱸ ᱪᱤᱠᱟᱹ ᱫᱚ ᱪᱮᱫ ᱦᱚᱸ ᱵᱟᱝ ᱱᱚᱜ-ᱚᱭ ᱫᱩᱲᱩᱵ ᱠᱟᱛᱮᱜ ᱠᱚᱭᱚᱜ ᱦᱩᱭ ᱠᱟᱱᱟ ᱵᱟᱦᱮᱨ ᱥᱮᱫ ᱦᱮᱸᱥᱮ ᱡᱟᱱᱞᱟᱛᱮ
ᱟᱪᱪᱷᱟ ᱟᱪᱪᱷᱟ
ᱦᱩᱭᱩᱜ ᱠᱟᱱᱟ ᱪᱮᱫ ᱞᱮᱠᱟᱭ ᱫᱟᱜ ᱮ ᱫᱟᱭ ᱛᱤᱱᱟᱹᱜ ᱜᱟᱱᱮ ᱫᱟᱜ ᱠᱮᱫᱟ ᱦᱳᱲᱳ ᱨᱚᱦᱚᱭ ᱠᱟᱹᱢᱤ ᱠᱚ ᱮᱛᱚᱦᱚᱵ ᱜᱟᱱᱚᱜ-ᱟ ᱥᱮ ᱵᱟᱝ
ᱚ, ᱛᱚᱵᱮ ᱦᱩᱲᱩ ᱨᱚᱦᱚᱭ ᱠᱚᱫᱚ ᱟᱹᱣᱨᱤ ᱯᱮ ᱮᱛᱚᱦᱚᱵᱟ ᱵᱟᱝ
ᱦᱮᱸ
ᱦᱩᱸ, ᱛᱚᱞᱟ ᱠᱚᱫᱚ ᱦᱟᱨᱟ ᱜᱚᱫ ᱠᱟᱱ ᱛᱟᱯᱮᱭᱟ ᱜᱚᱝᱠᱮ
ᱛᱚᱞᱟ ᱠᱚ
ᱦᱮᱸ ᱛᱚᱞᱟ ᱦᱟᱨᱟ ᱠᱟᱱᱟ ᱮᱠᱵᱟᱨᱮ
ᱨᱚᱦᱚᱭ ᱛᱮᱫ ᱜᱮ ᱵᱟᱠᱤ ᱢᱮᱱᱟᱜ-ᱟ ᱵᱟᱝ
ᱦᱮᱸ ᱦᱮᱸ
ᱦᱳᱭ ᱦᱳᱭ ᱨᱚᱦᱚᱭ ᱜᱮ ᱵᱟᱠᱤ ᱦᱮᱱᱟᱜ ᱟ ᱚᱱᱟ ᱫᱟᱜ ᱜᱮ ᱵᱟᱠᱤ ᱴᱷᱤᱠ ᱦᱩᱭ ᱞᱮᱱᱠᱷᱟᱱ ᱜᱮ ᱚᱱᱟ ᱠᱟᱹᱢᱤ ᱮᱛᱚᱦᱚᱵ ᱦᱩᱭᱩᱜᱼᱟ
ᱢᱟᱱᱮ ᱵᱟᱹᱭᱦᱟᱲ ᱠᱚᱫᱚ ᱟᱣᱨᱤ ᱞᱟᱞᱮ ᱪᱟᱯᱮ ᱩᱛᱟᱹᱨᱚᱜ-ᱟ ᱵᱟᱝ
ᱦᱮᱸ
ᱚ ᱟᱞᱮᱮᱥᱮᱫ ᱦᱚ ᱢᱚᱴᱟᱟᱢᱩᱴᱤ ᱫᱟᱜ ᱫᱚ ᱫᱟᱜ ᱮ ᱫ ᱨᱚᱦᱚᱭᱮᱫᱼᱟ ᱠᱚ ᱟᱨᱠᱤ
ᱦᱮᱸ
ᱨᱚᱦᱚᱭ ᱠᱚ ᱦᱩᱭᱩᱜ ᱠᱟᱱᱟ ᱛᱚ
ᱦᱮᱸ ᱴᱷᱤᱠ ᱠᱟᱛᱷᱟ ᱫᱚ ᱠᱟᱱ ᱜᱮᱭᱟ ᱵᱟᱝ ᱫᱚ ᱵᱟᱝ
ᱟᱯᱮᱥᱮᱫ ᱫᱚ ᱜᱚᱝᱠᱮ ᱪᱮᱫ ᱠᱮᱱᱮᱞ ᱠᱚᱫᱚ ᱵᱟᱱᱩᱜ ᱛᱮ
ᱦᱮᱱᱟᱜ ᱫᱚ ᱦᱮᱱᱟᱜᱼᱟ ᱟᱫᱚ ᱟᱹᱣᱨᱤᱭᱟᱜᱼᱟ ᱚᱱᱟ ᱠᱮᱱᱮᱞ ᱛᱮ ᱫᱟᱜ ᱫᱚ ᱦᱮᱸᱥᱮ
ᱟᱪᱪᱷᱟ
ᱚᱱᱟ ᱠᱷᱟᱹᱛᱤᱨ ᱛᱮ
ᱫᱟᱜ ᱦᱚᱸ ᱵᱟᱝᱞᱮ ᱫᱟᱲᱮᱭᱟᱜ ᱠᱟᱱᱟ ᱪᱟᱥ ᱦᱳᱭ ᱥᱮ ᱤᱱᱟᱹ ᱛᱟᱭᱚᱢ ᱛᱟᱦᱞᱮ
ᱦᱟᱠᱩ ᱠᱚᱫᱚ ᱠᱚ ᱥᱟᱵᱮᱫ ᱠᱚᱣᱟ ᱯᱮᱥᱮ ᱵᱟᱝ ᱜᱚᱝᱠᱮ
ᱦᱮᱸ
ᱦᱟᱹᱠᱩ ᱠᱚ ᱵᱟᱠᱚ ᱩᱰᱩᱝᱚᱜ ᱠᱟᱱᱛᱮ
ᱦᱟᱠᱩ ᱠᱚᱣᱟᱝ
ᱦᱮᱸ
ᱦᱟᱹᱠᱩ ᱩᱰᱩᱝ ᱵᱚᱞᱛᱮ ᱩᱱᱟᱹᱜ ᱫᱚ ᱟᱹᱣᱨᱤ ᱠᱚ ᱩᱰᱩᱝᱚᱜᱼᱟ ᱱᱟᱥᱮᱱᱟᱜ ᱫᱟᱜ ᱵᱟᱭ ᱪᱮᱦᱮᱞᱼᱼ ᱪᱮᱯᱮᱞ ᱞᱮᱠᱷᱟᱱ ᱫᱚ ᱠᱚ ᱩᱰᱚᱝᱚᱜᱼᱟ ᱪᱤᱠᱟᱹᱛᱮ?
ᱟᱪᱪᱷᱟ ᱚᱱᱟ ᱫᱚ ᱴᱷᱤᱠ ᱠᱟᱛᱷᱟ
ᱟᱯᱮ ᱯᱮ ᱥᱟᱵ ᱮᱫ ᱠᱚᱣᱟ ᱥᱮ ᱪᱮᱫ
ᱟᱞᱮ ᱦᱚᱸ ᱟᱹᱣᱨᱤ ᱢᱟᱱᱮ ᱟᱹᱣᱨᱤ ᱞᱮ ᱥᱟᱵ ᱠᱚᱣᱟ ᱟᱨᱠᱤ ᱟᱞᱮ ᱥᱮ ᱩᱰᱩᱠ ᱫᱚᱠᱚ ᱩᱰᱩᱠᱚᱜ ᱠᱟᱱ ᱜᱮᱭᱟ ᱢᱮᱱᱠᱷᱟᱱ ᱚᱠᱚᱭ ᱠᱚᱫᱚ ᱠᱚ ᱥᱟᱵ ᱡᱚᱝ ᱠᱟᱱᱟ ᱜᱷᱩᱱᱤ ᱠᱚ ᱟᱰᱟᱣᱮᱜᱼᱟ
ᱦᱮᱸ ᱚᱱᱟ ᱦᱚᱛᱮᱡᱛᱮ ᱵᱟᱝ
ᱦᱩᱸ ᱦᱩᱸ ᱛᱚ, ᱜᱚᱝᱠᱮ ᱠᱟᱴ ᱠᱟᱴᱠᱚᱢ ᱨᱤᱫ ᱠᱚᱫᱚ ᱵᱤᱱ ᱡᱚᱢ ᱟᱠᱟᱜᱼᱟ ᱥᱮ ᱵᱟᱝ
ᱮᱠᱵᱟᱨᱮ ᱟᱹᱰᱤ ᱢᱚᱸᱡᱽ ᱩᱭᱦᱟᱹᱨ ᱟᱹᱫᱤᱧᱟᱢ ᱡᱚᱢ ᱜᱮ ᱵᱩᱡᱷᱟᱹᱣ ᱠᱤᱫᱤᱧᱟ ᱚᱱᱟᱜᱮ ᱛᱤᱥ ᱟᱫᱚ ᱡᱚᱢ ᱦᱩᱭᱩᱜᱼᱟ ᱛᱤᱥ ᱜᱮ ᱧᱟᱢ ᱦᱩᱭᱩᱜᱼᱟ ᱨᱤᱫ ᱠᱟᱛᱮᱜ ᱡᱚᱢ ᱠᱚ ᱦᱩᱭᱩᱜᱼᱟ ᱦᱮᱸ ᱥᱮ
ᱦᱮᱸ ᱟᱪᱪᱷᱟ ᱛᱚᱵᱮ ᱫᱷᱤᱨᱤ ᱠᱟᱴᱠᱚᱢ ᱵᱮᱱ ᱧᱮᱞ ᱟᱠᱟᱜ ᱠᱚᱣᱟ?
ᱦᱮᱸ ᱡᱷᱚᱛᱚ ᱜᱮ ᱵᱟᱹᱫᱽ ᱠᱟᱴᱠᱚᱢ ᱫᱷᱤᱨᱤ ᱠᱟᱴᱠᱚᱢ ᱥᱟᱱᱟᱢ ᱠᱟᱴᱠᱚᱢ ᱜᱮ᱾ ᱦᱮᱸ ᱢᱟᱛᱨᱚ ᱚᱱᱮ ᱪᱮᱫ ᱤᱧ ᱞᱟᱹᱭᱟ ᱥᱚᱢᱩᱫᱨᱚ ᱨᱮᱱ ᱠᱟᱴᱠᱚᱢ ᱠᱚᱛᱮᱜ ᱜᱮ ᱵᱟᱝ ᱡᱚᱢ ᱦᱩᱭ ᱟᱠᱟᱱᱟ᱾
ᱟᱪᱪᱷᱟ ᱟᱪᱪᱷᱟ᱾ ᱟᱞᱮ ᱦᱚᱸ ᱥᱚᱢᱩᱫᱨᱚ ᱠᱷᱚᱱᱟᱜ ᱟᱹᱜᱩ ᱟᱹᱜᱩ ᱫᱚ ᱟᱹᱜᱩ ᱦᱩᱭ ᱞᱮᱱ ᱛᱟᱦᱮᱸᱜ ᱤᱭᱟᱹ ᱠᱷᱚᱱᱟᱜ
ᱢᱚᱱᱫᱚᱨᱢᱩᱱᱤ ᱠᱷᱚᱱᱟᱜ ᱟᱨᱟᱜ ᱠᱟᱴᱠᱚᱢ ᱟᱫᱚ ᱴᱤᱯᱤᱱ ᱵᱟᱠᱥᱚ ᱛᱮ ᱛᱚ ᱟᱫᱚ ᱤᱭᱟᱹ ᱜᱚᱫ ᱮᱱᱟ ᱡᱮᱣᱮᱫ ᱜᱮᱠᱚ ᱛᱟᱦᱮᱸᱜ ᱠᱟᱱᱟ ᱟᱫᱚ ᱱᱚᱰᱮ ᱟᱜᱩ ᱛᱮᱜᱮ ᱠᱚ ᱥᱚ ᱜᱚᱫ ᱮᱱᱟ ᱟᱨ ᱜᱚᱡ ᱮᱱᱟ ᱠᱚ᱾
ᱦᱮᱸ
ᱡᱚᱢ ᱦᱚᱸ ᱡᱚᱢ ᱠᱚ ᱦᱩᱭᱩᱜᱼᱟ ᱢᱮᱱᱛᱮ ᱟᱨᱟᱜ ᱠᱟᱴᱠᱚᱢ ᱚᱠᱟ ᱞᱮᱠᱟ ᱠᱚ ᱵᱩᱡᱷᱟᱹᱜᱼᱟ?
ᱥᱟᱺᱜᱤᱧ ᱨᱟᱥᱛᱟ ᱫᱚ ᱤᱱᱠᱟᱹ ᱜᱮ ᱥᱮ ᱦᱩᱭᱩᱜᱼᱟ᱾ ᱴᱷᱤᱠ ᱥᱮ
ᱪᱮᱫ ᱦᱮᱸ
ᱟᱞᱮ ᱫᱚ ᱥᱟᱺᱜᱤᱧ ᱨᱟᱥᱛᱟ ᱫᱚ ᱤᱱᱠᱟᱹ ᱜᱮ ᱦᱩᱭᱩᱜᱼᱟ᱾
ᱚ ᱦᱩᱸ ᱛᱚ ᱚᱱᱛᱮ ᱫᱚ ᱠᱷᱤᱠᱲᱤ ᱠᱚᱫᱚ ᱯᱮ ᱜᱚᱡ ᱵᱟᱲᱟᱭᱮᱫ ᱠᱚᱣᱟ ᱥᱮ ᱵᱟᱝ ᱜᱚᱝᱠᱮ? ᱠᱷᱤᱠᱲᱤ ᱨᱩᱸᱰᱟᱹ᱾
ᱦᱮᱸ ᱨᱩᱸᱰᱟᱹ ᱫᱚ ᱡᱚᱢ ᱵᱟᱲᱟ ᱦᱩᱭ ᱠᱟᱱᱟ ᱢᱮᱱᱠᱷᱟᱱ ᱠᱷᱤᱠᱲᱤ ᱫᱚ ᱵᱟᱝ ᱡᱚᱢ ᱦᱩᱭ ᱠᱟᱱᱟ ᱠᱷᱤᱠᱲᱤ ᱠᱚᱫᱚ ᱠᱷᱤᱠᱲᱤ ᱛᱳᱭᱳ ᱚᱱᱟ ᱠᱚᱫᱚ ᱵᱟᱝ ᱡᱚᱢ
ᱟᱪᱷᱟ, ᱵᱟᱹᱵᱤᱱ ᱧᱮᱞ ᱟᱠᱟᱫ ᱠᱚᱛᱮ ᱠᱷᱤᱠᱲᱤ ᱠᱚ ᱛᱳᱭᱳ ᱠᱚ?
ᱠᱷᱤᱠᱲᱤ ᱦᱩᱭ ᱠᱟᱱᱟ ᱛᱩᱭᱩ ᱦᱚᱸ ᱧᱮᱞ ᱦᱩᱭ ᱠᱟᱱᱟ ᱡᱚᱢ ᱫᱚ ᱵᱟᱝ᱾
ᱟᱪᱷᱟ᱾ ᱧᱮᱞ ᱫᱚ ᱦᱩᱭ ᱟᱠᱟᱱᱟ ᱡᱚᱢ ᱫᱚ ᱵᱟᱝ ᱵᱟ ᱵᱟᱝ
ᱦᱮᱸ ᱦᱳᱭ ᱦᱳᱭ ᱫᱚᱢᱮ ᱠᱚ ᱜᱳᱞᱟ ᱱᱮᱛᱟᱨ ᱦᱟᱞᱮ ᱥᱮᱫ ᱦᱚᱸ ᱫᱚᱢᱮ ᱠᱚ ᱠᱷᱤᱠᱲᱤᱜ ᱛᱩᱭᱩ ᱟᱠᱟᱱᱟ ᱠᱚ ᱛᱩᱭᱩ ᱠᱚ ᱥᱟᱸᱜᱮ ᱟᱠᱟᱱᱟ᱾ ᱞᱟᱦᱟ ᱛᱮ ᱠᱷᱤᱠᱲᱤ ᱠᱚ ᱛᱟᱦᱮᱸ ᱠᱟᱱᱟ ᱛᱚ ᱫᱚ ᱠᱷᱤᱠᱲᱤ ᱠᱚ ᱠᱚᱢ ᱟᱠᱟᱱᱟ ᱛᱩᱭᱩ ᱠᱚ ᱥᱟᱸᱜᱮ ᱟᱠᱟᱱᱟ᱾
ᱦᱚ, ᱜᱚᱡ ᱠᱚᱫᱚ ᱵᱮᱱ ᱪᱟᱞᱟᱣ ᱵᱟᱲᱟᱜ ᱜᱮᱭᱟ ᱥᱮ ᱵᱟᱝ?
ᱪᱮᱞᱮ ᱴᱷᱤᱠᱲᱤ ᱛᱳᱭᱳ᱾
ᱦᱮᱸ᱾
ᱵᱟᱝ ᱵᱟᱝ ᱟᱫᱚ ᱵᱟᱹᱜᱤ ᱦᱩᱭ ᱠᱟᱱᱟ ᱚᱱᱟ ᱠᱚ ᱫᱚ ᱱᱮᱛᱟᱨ ᱫᱚ
ᱚ ᱟᱪᱪᱷᱟ ᱟᱪᱪᱷᱟ᱾ ᱢᱚᱴᱟᱢᱩᱴᱤ ᱟᱞᱮ ᱱᱚᱛᱮ ᱫᱚ ᱪᱟᱞᱟᱣ ᱵᱟᱲᱟᱜ ᱜᱮᱭᱟ ᱠᱚᱛᱚ ᱵᱚᱭᱮᱥ ᱵᱚᱭᱮᱥ ᱦᱚᱲ ᱥᱟᱶᱛᱮ ᱟᱞᱮ ᱠᱚᱦᱚᱸ ᱞᱮ ᱪᱟᱞᱟᱣ ᱵᱟᱲᱟᱜ ᱛᱚᱞᱢᱟ᱾
ᱦᱮᱸ
ᱟᱫᱚ ᱱᱤᱛᱚᱜ ᱫᱚ ᱦᱟᱸᱜ ᱵᱟᱭᱨᱮ ᱨᱮ ᱢᱮᱱᱟᱜ ᱞᱤᱧᱟ ᱛᱚ ᱟᱫᱚ ᱦᱟᱸᱜ ᱱᱤᱛᱚᱜ ᱫᱚ ᱵᱟᱝ ᱪᱟᱞᱟᱣ ᱵᱟᱲᱟ ᱦᱩᱭᱩᱜ ᱠᱟᱱᱟ ᱚᱱᱟ ᱦᱚᱛᱤᱨ ᱾
ᱟᱪᱪᱷᱟ ᱟᱪᱪᱷᱟ᱾
ᱵᱟ ᱦᱟᱸᱜ ᱜᱟᱯᱟ ᱢᱮᱭᱟᱝ ᱥᱮ ᱚᱲᱟᱜ ᱜᱮᱞᱤᱧ ᱪᱟᱞᱟᱜ ᱞᱟᱹᱜᱤᱫ ᱦᱟᱸᱜ ᱚᱱᱟ ᱜᱮ᱾ ᱟᱨ ᱱᱤᱭᱟᱹ ᱟᱨ ᱱᱤᱭᱟᱹ ᱱᱤᱛᱚᱜ ᱜᱮ ᱛᱚ ᱠᱷᱤᱠ ᱠᱟᱴᱠᱚᱢ ᱠᱚ ᱠᱚ ᱩᱸᱰᱩᱝᱚᱜᱼᱟ ᱟᱨ, ᱟᱨ ᱠᱚ ᱟᱞᱮ ᱥᱮᱫ ᱫᱚ ᱡᱚᱠᱷᱚᱱ ᱠᱷᱟᱱ ᱜᱮ ᱠᱚ ᱨᱚᱦᱚᱭᱟ ᱥᱮ ᱫᱟᱜ ᱞᱮᱠᱷᱟᱱ ᱜᱮ ᱠᱟᱴᱠᱚᱢ ᱠᱚ ᱠᱚ ᱩᱸᱰᱩᱝᱚᱜ-ᱟ ᱛᱚ᱾ ᱟᱫᱚ ᱥᱟᱨᱮ ᱠᱷᱤᱠᱲᱤ ᱠᱚ ᱛᱩᱭᱩ ᱠᱚ ᱠᱟᱴᱠᱚᱢ ᱡᱚᱢ ᱠᱚ ᱩᱸᱰᱩᱝᱚᱜ-ᱟ ᱛᱚ᱾
ᱦᱮᱸ
ᱦᱟᱸ ᱛᱚ ᱥᱚᱢᱚᱭᱤ ᱜᱮ ᱜᱚᱡ ᱦᱩᱭᱩᱜᱼᱟ᱾ ᱢᱚᱴᱟᱢᱩᱴᱤ ᱥᱟᱛᱴᱤ ᱟᱴᱛᱤ ᱜᱟᱱ ᱫᱚᱞᱤᱧ ᱧᱟᱢ ᱟᱞᱤᱧ ᱥᱮᱫ ᱩᱰᱩᱝᱼᱚᱜ ᱟᱠᱚ ᱟᱨ ᱠᱤ ᱚᱱᱠᱟ ᱾ ᱢᱟᱡᱷᱮ ᱢᱚᱫᱷᱮ ᱜᱮ ᱫᱤᱱᱨᱮ ᱥᱟᱛᱴᱤ ᱜᱟᱱ ᱫᱚ ᱪᱷᱚᱴᱤ ᱯᱟᱸᱪᱴᱤ ᱾ ᱟᱫᱚ ᱢᱤᱫ ᱥᱟᱶ ᱛᱮᱫᱚ ᱵᱟᱠᱚ ᱧᱟᱢᱚᱜᱼᱟ ᱦᱟᱸᱰᱮ ᱱᱟᱰᱮ᱾ ᱵᱟᱹᱫᱽ ᱥᱮᱫ ᱦᱚᱭᱛᱵᱤᱱ ᱪᱟᱞᱟᱣᱱᱟ ᱚᱱᱛᱮᱵᱤᱱ ᱧᱟᱢ ᱠᱮᱫᱮᱭᱟ ᱟᱫᱚ ᱞᱟᱜᱟ ᱵᱟᱲᱟ ᱠᱮ ᱠᱚᱣᱟ ᱵᱮᱱ᱾
ᱦᱚᱸ᱾ ᱴᱷᱤᱠ ᱴᱷᱤᱠ ᱠᱟᱛᱷᱟ ᱫᱚ ᱠᱟᱱ ᱜᱮᱭᱟ ᱵᱟᱱᱫᱚ ᱾
ᱡᱤᱞ ᱫᱚ ᱡᱚᱢ ᱦᱩᱭ ᱠᱟᱱᱟ ᱜᱚᱝᱠᱮ ᱟᱵᱤ ᱡᱩᱛ ᱵᱩᱡᱷᱟᱹᱜ-ᱟ ᱦᱟᱸ ᱵᱟᱨᱭᱟᱠᱟ ᱾ ᱦᱮᱸ ᱵᱟᱨ ᱫᱷᱟᱣ ᱞᱤᱧ ᱡᱚᱢ ᱠᱟᱜᱼᱟ ᱥᱮᱸᱫᱽᱨᱟ ᱪᱟᱞᱟ ᱦᱩᱭ ᱞᱮᱱᱟ ᱛᱚ᱾
ᱦᱟᱸ᱾
ᱢᱤᱫ ᱫᱷᱟᱣ ᱫᱚ ᱥᱮᱸᱫᱽᱨᱟ ᱞᱟᱜᱟ ᱞᱟᱜᱟ ᱛᱮ ᱞᱟᱜᱟ ᱞᱟᱜᱟ ᱛᱮ ᱾
ᱠᱚ ᱞᱟᱹᱭᱟᱠᱚ ᱥᱚᱜᱼᱟ ᱟᱫᱚ ᱥᱚᱜᱚᱫ ᱦᱚᱸ ᱵᱟᱝ ᱡᱚᱢ ᱦᱩᱭ ᱠᱟᱱᱟ ᱢᱮᱱᱠᱷᱟᱱ ᱪᱮᱢᱮᱧ ᱡᱤᱞ ᱫᱩᱧ ᱡᱚᱢ ᱟᱠᱟᱫ ᱜᱮᱭᱟ ᱦᱮᱸ ᱥᱮ ᱾
ᱟᱪᱪᱷᱟ ᱟᱞᱤᱧᱦᱚᱸ ᱪᱮᱢᱮᱞ ᱡᱮᱞ ᱫᱚᱞᱤᱧ ᱡᱚᱢ ᱠᱟᱜᱼᱟ ᱵᱟᱝ ᱢᱮᱱᱛᱮ ᱫᱚ ᱵᱟᱝ, ᱠᱟᱹᱡ ᱾ ᱵᱟᱨ ᱯᱤᱥᱴᱟᱹ ᱢᱟ ᱥᱚ ᱠᱟᱱ ᱛᱟᱦᱮᱼᱟ ᱟᱨᱠᱤ ᱾
ᱪᱮᱢᱮᱝ ᱫᱚ ᱵᱟᱝ ᱥᱚᱣᱟ ᱛᱚ ᱥᱚᱜᱚᱫ ᱥᱚᱣᱟ ᱥᱚᱜᱚᱫ ᱾
ᱥᱚᱜᱚᱫ ᱥᱚᱜᱚᱫ ᱫᱚ ᱚᱠᱟᱞᱮᱠᱟᱱᱟ ᱜᱚᱝᱠᱮ ᱾
ᱚᱱᱠᱟᱱ ᱜᱮᱭᱟ ᱠᱚ ᱪᱮᱢᱮᱧ ᱞᱮᱠᱟᱱ ᱜᱮᱭᱟ ᱠᱚ ᱩᱱᱠᱩ ᱫᱚ ᱥᱮᱬᱟ ᱥᱮᱬᱟ ᱠᱚ ᱦᱩᱭᱩᱜ ᱟᱠᱚ ᱟᱨᱠᱤ ᱾
ᱚ ᱥᱮᱬᱟ ᱥᱮᱬᱟ ᱵᱟᱝ ᱾
ᱦᱳᱭ ᱦᱳᱭ ᱾ ᱟᱨ ᱪᱮᱢᱮᱧ ᱫᱚ ᱠᱟᱹᱴᱤᱡ ᱧᱚᱜ ᱜᱮᱠᱚ ᱛᱟᱦᱮᱱᱟ ᱾ ᱟᱹᱹᱹ ᱦᱳᱭ ᱦᱳᱭ ᱚᱱᱮ ᱥᱚᱜᱚᱫ ᱾ ᱡᱤᱞ ᱜᱮ ᱚᱱᱟ ᱥᱚᱣᱟ ᱟᱨᱠᱤ ᱾
ᱦᱮᱸ ᱦᱮᱸ ᱟᱹᱞᱤᱧ ᱫᱚ ᱢᱟᱨᱟᱝ ᱢᱟᱨᱟᱝ ᱠᱚᱞᱮᱡᱽ, ᱪᱮᱢᱮᱧ ᱞᱮᱠᱟ ᱜᱮ ᱛᱚ ᱥᱟᱯᱮ ᱾
ᱦᱳᱭ ᱦᱳᱭ ᱧᱮᱞ ᱫᱚ ᱤᱱᱠᱟᱹ ᱠᱚ ᱧᱮᱞᱚᱜ ᱠᱤᱱᱛᱩ ᱩᱠᱩᱫᱚ ᱥᱮᱬᱟ ᱜᱮᱭᱟ ᱠᱚ ᱾
ᱟᱪᱪᱷᱟ ᱾ ᱟᱫᱚᱜ ᱛᱟᱦᱞᱮ ᱛᱚᱨᱦᱚᱫ ᱡᱤᱞ ᱠᱚᱫᱚᱧ ᱡᱚᱢ ᱠᱟᱜ ᱥᱮ ᱵᱟᱝ ᱛᱚᱨᱦᱚᱫ ᱾
ᱛᱚᱨᱦᱚᱫ ᱫᱚ ᱢᱤᱫ ᱥᱳᱢᱚᱭ ᱡᱚᱢ ᱫᱟᱲᱮ ᱦᱳ ᱞᱮᱱᱟ ᱱᱤᱡᱮ ᱡᱚᱠᱷᱚᱱ ᱠᱟᱹᱴᱤᱡ ᱢᱟᱪᱷᱟ ᱛᱟᱦᱮᱸ ᱦᱩᱭᱳ ᱞᱮᱱᱟ ᱾ ᱫᱚᱢᱮ ᱡᱚᱢ ᱦᱩᱭ ᱟᱠᱟᱱ ᱛᱟᱦᱮᱸᱜ ᱟᱫᱚ ᱱᱮᱛᱟᱨ ᱫᱚ ᱚᱱᱮ ᱥᱤᱬᱤᱡ ᱥᱚ ᱾ ᱠᱚ ᱠᱷᱟᱹᱛᱤᱨ ᱛᱮᱜᱮ ᱟᱫᱚ ᱡᱚᱢ ᱦᱚᱸ ᱨᱩᱪᱤ ᱧᱚᱜ ᱵᱟᱝ ᱡᱚᱢ ᱠᱚ ᱚᱜᱼᱟ ᱾
ᱦᱩᱸ ᱦᱩᱸ ᱾
ᱟᱫᱚ ᱡᱚᱢ ᱯᱟᱨᱠᱚ ᱦᱮᱱᱟᱜᱼᱟ ᱢᱚᱱᱮ ᱞᱮᱠᱟ ᱨᱩᱪᱤ ᱫᱚ ᱜᱟᱱᱚᱜᱼᱟ ᱟᱫᱚ ᱵᱟᱝ ᱦᱤᱡᱩᱜ ᱠᱟᱱᱟ ᱢᱚᱱᱮᱨᱮ ᱟᱫᱚ ᱱᱮᱛᱟᱨ ᱫᱚ ᱾
ᱢᱚᱱᱮ ᱨᱮ ᱵᱟᱝ ᱾
ᱦᱮᱸ ᱵᱟᱠᱷᱟᱱ ᱫᱚ ᱟᱹᱰᱤ ᱪᱮᱦᱟᱨᱟ ᱵᱩᱡᱷᱟᱹᱜ ᱛᱟᱦᱮᱸᱼᱟ ᱫᱚᱢᱮ ᱡᱚᱢ ᱦᱩᱭ ᱠᱟᱱᱟ ᱱᱤᱡᱮᱜᱮ ᱾ ᱜᱚᱡ ᱟᱹᱜᱩ ᱠᱚ ᱦᱩᱭᱩᱜ ᱛᱟᱦᱮᱸᱜ ᱠᱷᱟᱞ ᱠᱚ ᱛᱟᱦᱮᱸᱫ ᱤᱧ ᱜᱮᱫ ᱠᱚ ᱛᱟᱦᱮᱸᱫ ᱤᱧ ᱩᱛᱩ ᱾ ᱠᱚ ᱡᱚᱢ ᱦᱚᱪᱚᱧ ᱛᱟᱦᱮᱸᱼᱟ ᱾
ᱟ ᱟᱪᱪᱷᱟ ᱾
ᱟᱫᱚ ᱪᱮᱫ ᱞᱮᱠᱟᱛᱤᱧ ᱪᱤᱠᱟᱹᱭᱱᱟ ᱤᱧ ᱦᱤᱲᱤᱧ ᱠᱮ ᱟ ᱤᱱᱟᱹ ᱛᱟᱭᱱᱚᱢ ᱠᱩᱪᱞᱟᱹ ᱡᱚᱢ ᱠᱟᱜ ᱠᱚᱣᱟᱢ ᱠᱩᱪᱞᱟᱹ᱾
ᱠᱩᱪᱞᱟᱹ ᱫᱚ ᱡᱚᱢ ᱫᱚ ᱵᱟᱝ ᱡᱚᱢ ᱵᱟᱲᱟ ᱦᱩᱭ ᱠᱟᱱᱟ ᱟᱜᱩ ᱫᱚ ᱠᱚ ᱟᱜᱩ ᱵᱟᱲᱟ ᱟᱠᱟᱫᱟ ᱠᱚᱣᱟ ᱾ ᱚᱲᱟ ᱦᱟᱱᱟ ᱥᱟᱜ ᱢᱤᱫᱴᱟᱝ ᱚᱲᱟᱜ ᱢᱮᱱᱟᱜ ᱟᱜ ᱛᱚ ᱾
ᱦᱳᱭ ᱵᱤᱧ ᱞᱮᱠᱟ ᱜᱮ ᱠᱚ ᱧᱮᱞᱚᱜ-ᱟ
ᱦᱮᱸ ᱵᱤᱧ ᱞᱮᱠᱟ ᱜᱮᱠᱚ ᱧᱮᱞᱚᱜ-ᱟ
ᱦᱩᱸ ᱾
ᱞᱟᱹᱭ ᱟᱠᱚ ᱫᱚ ᱠᱩᱪᱞᱟᱹ ᱫᱚ ᱡᱚᱢ ᱡᱤᱞ ᱡᱚᱢ ᱫᱚ ᱵᱷᱟ. ᱜᱮᱭᱟ ᱾
ᱦᱳᱭ ᱵᱟᱨᱩᱰᱟᱝ ᱠᱩᱪᱞᱟᱹ ᱾
ᱦᱩᱸ ᱵᱟᱨᱩᱰᱟᱝ ᱞᱮ ᱦᱮᱸ ᱦᱮᱸ ᱥᱟᱯᱟ ᱛᱟᱦᱮᱱ ᱾
ᱦᱳᱭ ᱾
ᱚᱱᱟ ᱵᱟᱨᱚᱴᱟᱝ ᱡᱤᱞ ᱠᱚᱫᱚᱞᱤᱧ ᱡᱚᱢ ᱞᱮᱼᱟ ᱱᱚᱜᱼᱚᱭ ᱦᱚᱞᱟ ᱢᱟᱦᱫᱮᱨ ᱜᱮ ᱡᱚᱢ ᱦᱩᱭ ᱞᱮᱱᱟ ᱜᱚᱡ ᱵᱟᱲᱟ ᱦᱩᱭ ᱞᱮᱱᱟ ᱛᱚ ᱾ ᱫᱟᱫᱟ ᱛᱟᱠᱚ ᱠᱚ ᱜᱚᱡ ᱟᱹᱜᱩ ᱞᱮᱫ ᱠᱚ ᱛᱟᱦᱮᱸᱱᱟ ᱦᱮ ᱚᱲᱟᱜ ᱨᱮᱜ ᱞᱤᱧ ᱛᱟᱦᱮᱸᱜ ᱠᱟᱱᱟ᱾ ᱟᱫᱚ ᱠᱚ ᱠᱷᱟᱞ ᱵᱟᱲᱟ ᱠᱮᱫ ᱠᱷᱟᱱ ᱟᱫᱚ ᱟᱞᱤᱧ ᱫᱚ ᱨᱚᱥᱩᱱ ᱠᱚᱞᱤᱧ ᱩᱨ ᱵᱟᱲᱟ ᱠᱮᱜ-ᱟ ᱟᱫᱟ ᱠᱚ
ᱦᱮᱸ ᱦᱩᱸ
ᱟᱫᱚ ᱠᱚᱴᱮᱡ ᱵᱟᱲᱟ ᱠᱟᱛᱮᱫ ᱟᱫᱚ ᱠᱚ ᱩᱛᱩ ᱠᱮᱫ ᱠᱚᱣᱟ ᱠᱚ ᱵᱷᱟᱡᱤ ᱠᱮᱫ ᱠᱚᱣᱟ ᱠᱚ᱾ ᱫᱩ ᱮᱠ ᱠᱮᱡᱤ ᱱᱚᱥᱚ ᱜᱟᱱ ᱠᱚ ᱦᱩᱭ ᱞᱮᱱᱟ ᱡᱟᱹᱱᱤᱡ ᱠᱷᱟᱱ ᱚᱱᱠᱟ ᱜᱮ ᱟᱱᱫᱟᱡ ᱚᱱᱠᱟ ᱦᱩᱭᱩᱜ ᱟ ᱫᱩ ᱠᱤᱡᱤ ᱫᱚ ᱦᱮᱸ ᱟᱰᱤ ᱟᱢᱫᱟ ᱠᱩ ᱜᱚᱡ ᱟᱹᱜᱩ ᱞᱮᱫ ᱠᱚᱣᱟ ᱫᱚᱥ ᱴᱤ ᱥᱮ ᱛᱤᱱᱟᱹᱜ ᱢᱚᱴᱟᱢᱩᱴᱤ ᱢᱟᱨᱟᱝ ᱢᱟᱨᱟᱝ ᱠᱚ ᱜᱮ ᱠᱚ ᱛᱟᱦᱮᱸ ᱠᱟᱱᱟ
ᱚᱸ ᱵᱷᱟᱜᱤ ᱭᱟ ᱟᱫᱚ ᱫᱚᱢᱮ ᱥᱟ ᱜᱮ ᱦᱚᱸ ᱵᱟᱝ ᱵᱷᱟᱜᱮ ᱭᱟ ᱦᱮᱸ ᱥᱮ ᱱᱟᱥᱮ ᱱᱟᱥᱮ ᱜᱮ ᱵᱷᱟᱜᱤ ᱭᱟ᱾
ᱫᱟ ᱛᱟᱠᱚ ᱜᱤᱰᱤ ᱠᱮᱫᱟ ᱫᱟᱫᱟ ᱛᱟᱠᱚ ᱟᱹᱰᱤ ᱦᱚᱲ ᱞᱮ ᱡᱚᱢ ᱠᱮᱫᱟ ᱢᱚᱴᱟ ᱢᱩᱴᱤ ᱛᱤᱱᱟᱹᱜ ᱱᱚᱰᱮ ᱳᱭ ᱟᱴ ᱡᱚᱱ ᱜᱟᱱ ᱦᱳᱭ ᱚᱛ ᱞᱮ ᱡᱚᱢ ᱠᱮᱫ-ᱟ
ᱦᱮᱸ
ᱟᱫᱚ ᱠᱟᱺᱡ ᱠᱟᱺᱡ ᱜᱮ ᱵᱷᱟᱜᱮᱭᱟ ᱟᱫᱚ ᱟᱰᱤ ᱟᱢᱫᱟᱭᱱᱟ ᱵᱟᱲᱛᱤᱭᱱᱟ ᱟᱫᱚ ᱵᱟᱞᱮ ᱡᱚᱢ ᱫᱟᱲᱮᱭᱟᱫᱟ ᱤᱧᱫᱚ ᱵᱟᱹᱧ ᱡᱚᱢ ᱞᱮᱜ-ᱟ ᱵᱮᱥᱤ ᱫᱚ ᱠᱟᱺᱡ ᱜᱤᱧ ᱡᱚᱢ ᱠᱮᱜ-ᱟ
ᱴᱷᱤᱠ ᱴᱷᱤᱠ ᱴᱷᱤᱠ
ᱟᱪᱪᱷᱟ
ᱠᱟᱛᱷᱟ ᱫᱚ ᱠᱟᱱ ᱜᱮᱭᱟ ᱵᱟᱝ ᱫᱚ ᱪᱤᱠᱟᱛᱮᱢ ᱡᱚᱢᱟ ᱦᱮᱸ ᱥᱮ? ᱟᱫᱚ ᱫᱚᱢᱮ ᱥᱟᱸᱜᱮ ᱫᱚ ᱢᱚᱱᱮ ᱛᱤᱧ ᱞᱟᱹᱭ ᱫᱟ ᱠᱚᱸᱜ ᱠᱚᱸᱜ ᱡᱮᱞ ᱠᱚᱸᱜ ᱮᱢ ᱡᱚᱢ ᱵᱟᱲᱟᱣ ᱠᱟᱫᱟ ᱠᱚᱸᱜ ᱡᱤᱞ
ᱡᱚᱸᱜ ᱡᱤᱞ ᱫᱚ ᱡᱚᱢ ᱫᱚ ᱵᱟᱝ ᱡᱚᱢ ᱵᱟᱲᱟ ᱦᱩᱭ ᱠᱟᱱᱟ
ᱦᱚᱸ ᱛᱟᱦᱟᱞᱮ ᱦᱤᱛᱚᱜ ᱫᱚ ᱵᱟᱢ ᱡᱚᱢ ᱫᱟᱲᱮᱭᱟᱜ-ᱟ ᱱᱮᱛᱟᱨ ᱫᱚ᱾ ᱪᱮᱫᱟᱜ ᱤᱧ ᱞᱟᱹᱭ ᱫᱟ ᱠᱚᱸᱜ ᱡᱤᱞ ᱡᱚᱢ ᱫᱚ ᱩᱸᱻ ᱡᱮᱛᱚ ᱦᱚᱲ ᱫᱚ ᱚᱦᱚᱢ ᱡᱚᱢ ᱠᱮᱭᱟ ᱟᱫᱚ ᱥᱚ ᱟ ᱥᱮ ᱱᱟᱥᱮᱱᱟᱜ ᱠᱚᱜ ᱟᱜ ᱥᱚ ᱫᱚ ᱵᱷᱮᱜᱟᱨ ᱜᱮᱛᱟ ᱠᱚᱣᱟ
ᱦᱩᱸ ᱦᱩᱸ ᱛᱚ ᱟᱵᱤᱱ ᱫᱚ ᱵᱤᱱ ᱡᱚᱢ ᱵᱟᱲᱟ ᱟᱠᱟᱜ-ᱟ ᱵᱟᱝ?
ᱦᱳᱭ ᱥᱮ
ᱢᱮᱱ ᱫᱟᱞᱤᱧ ᱛᱚᱵᱮ ᱟᱵᱤᱱ ᱫᱚ ᱵᱤᱱ ᱡᱚᱢ ᱵᱟᱲᱟ ᱟᱠᱟᱫ-ᱟ ᱵᱟᱝ?
ᱦᱮᱸ ᱠᱚᱸᱜ ᱡᱮᱞ ᱡᱚᱢ ᱦᱩᱭ ᱠᱟᱱᱟ ᱚᱱᱟ ᱛᱚᱧ ᱞᱟᱹᱭ ᱫᱟ ᱡᱮ ᱠᱚᱸᱜ ᱫᱚ ᱡᱮᱭᱛᱚ ᱦᱚᱲ ᱫᱚ ᱵᱟᱢ ᱡᱚᱢ ᱦᱚᱫ ᱫᱟᱲᱮᱭᱟᱜ-ᱟ ᱱᱟᱥᱮᱱᱟᱜ ᱠᱚ ᱥᱚ ᱜᱮᱭᱟ᱾ ᱠᱚ ᱩᱝᱠᱩ ᱟᱠᱚᱣᱟᱜ ᱞᱮᱠᱟ ᱟᱠᱚ ᱠᱚ ᱥᱚᱣᱟ ᱠᱚᱸᱜ ᱡᱟᱦᱟᱸ ᱞᱮᱠᱟ ᱠᱚ ᱥᱚᱣᱟ ᱚᱱᱠᱟ ᱞᱮᱠᱟ ᱥᱚᱣᱟ ᱡᱤᱞ ᱦᱮᱸ ᱥᱮ
ᱚᱻ
ᱟᱫᱚ ᱛᱟᱦᱞᱮ ᱤᱝᱠᱟᱹ ᱞᱮᱠᱟ ᱡᱩᱫᱤ ᱡᱤᱞ ᱥᱚ ᱛᱟᱭᱟ ᱟᱢ ᱫᱚ ᱵᱟᱢ ᱡᱚᱢ ᱦᱚᱫ ᱫᱟᱲᱮᱭᱟᱜ-ᱟ ᱥᱮ ᱵᱟᱝ ᱯᱟᱹᱨᱠᱟᱹᱣᱟᱱ ᱦᱚᱲ ᱫᱚ ᱯᱟᱹᱨᱠᱟᱹᱣᱟᱱ ᱦᱚᱲ ᱫᱚ ᱴᱷᱤᱠ ᱠᱟᱱ ᱜᱮᱭᱟ ᱦᱮᱜᱮ ᱱᱮᱛᱟᱨ ᱡᱮᱢᱚᱱ ᱢᱮᱨᱚᱢ ᱡᱤᱞ ᱥᱟᱨᱤ ᱵᱷᱟᱜᱤ ᱴᱷᱤᱠ ᱡᱚᱢ ᱵᱟᱲᱟ ᱦᱩᱭ ᱠᱟᱱᱟ ᱢᱮᱱᱠᱷᱟᱱ ᱚᱱᱟ ᱡᱟᱦᱟᱸ ᱠᱚᱨᱮ ᱠᱚ ᱜᱮᱫ ᱠᱚᱣᱟ ᱠᱚ ᱚᱱᱟ ᱥᱩᱨ ᱠᱚᱨᱮ ᱛᱟᱦᱮᱸ ᱞᱮᱱᱠᱷᱟᱡ ᱜᱮ ᱟᱠᱟ ᱞᱮᱠᱟ ᱪᱚ ᱥᱚᱹᱭᱮᱧᱟ ᱤᱧ ᱟᱹᱰᱤ ᱵᱟᱝ ᱴᱷᱤᱠ ᱟᱹᱰᱤ ᱨᱮᱜᱤᱸ ᱥᱚ ᱣᱟᱠᱚ ᱚᱱᱟ ᱜᱮ ᱡᱤᱞ ᱫᱚ ᱡᱚᱢ ᱨᱮ ᱫᱚ ᱴᱷᱤᱠ ᱜᱤᱧ ᱟᱹᱭᱠᱟᱹᱣ ᱟ ᱢᱮᱱᱠᱷᱟᱱ ᱠᱚᱸᱜ ᱡᱤᱞ ᱫᱚ ᱚᱱᱠᱟ ᱫᱚ ᱵᱟᱝ ᱡᱟᱦᱟ ᱞᱮᱠᱟ ᱠᱚ ᱥᱚᱣᱟ ᱚᱱᱠᱟ ᱜᱮ ᱥᱚ ᱛᱟᱠᱚᱣᱟ ᱡᱤᱞ
ᱦᱩᱸ ᱟᱞᱤᱧ ᱫᱚ ᱠᱟᱹᱴᱤᱡ ᱠᱟᱹᱴᱤᱡ ᱡᱤᱱᱤᱥ ᱫᱚ ᱵᱟᱝ ᱡᱚᱢ ᱥᱟᱱᱟ ᱞᱤᱧᱟ ᱡᱮᱢᱚᱱ ᱵᱟᱨᱩᱰᱟᱝ ᱠᱚᱜ ᱠᱟᱴᱤᱡ ᱠᱟᱴᱤᱡ ᱡᱤᱱᱤᱥ ᱡᱮᱢᱚᱱ ᱢᱟᱨᱟᱢ ᱢᱟᱨᱟᱢ ᱠᱚ ᱨᱩᱰᱟᱸ ᱛᱩᱭᱩ ᱟᱫᱚ ᱴᱷᱤᱠ ᱜᱮᱭᱟ ᱢᱮᱨᱚᱢ ᱥᱩᱠᱨᱤ ᱠᱚ ᱴᱷᱤᱠ ᱜᱮᱭᱟ᱾
ᱦᱩ
ᱦᱟᱱᱮ ᱢᱤᱫ ᱫᱤᱱ ᱞᱟᱹᱭᱟᱠᱚ ᱛᱚ ᱵᱟᱨᱩᱰᱟᱝ ᱡᱤᱞ ᱡᱚᱢ ᱡᱚᱢ ᱵᱷᱟᱜᱮᱭᱟ ᱚᱱᱟ ᱠᱷᱟᱛᱤᱨ ᱟᱫᱚ ᱞᱤᱧ ᱡᱚᱢ ᱠᱟᱫᱟ ᱠᱟᱹᱡ ᱤᱱᱠᱟ ᱛᱮᱜᱮ ᱩᱞᱟᱹ ᱩᱞᱟᱹ ᱞᱤᱧ ᱵᱩᱡᱷᱟᱹᱣ ᱮᱫ ᱛᱟᱦᱮᱸᱫ ᱟᱫᱚ ᱤᱱᱠᱟᱹ ᱛᱮᱜᱮᱞᱤᱧ ᱡᱚᱢ ᱠᱟᱫᱟ
ᱟᱫᱚ ᱚᱱᱟ ᱛᱮᱫᱚ ᱵᱟᱝ ᱯᱟᱹᱨᱠᱟᱹ ᱥᱮ ᱚᱵᱷᱟᱥ ᱡᱩᱫᱤ ᱵᱟᱝ ᱛᱟᱦᱮᱱ ᱥᱮ ᱢᱤᱫ ᱴᱟᱝ ᱨᱩᱪᱤ ᱵᱟᱝ ᱛᱟᱦᱮᱱᱟ ᱢᱤᱫ ᱴᱟᱝ ᱫᱚᱭᱚᱜ ᱡᱤᱱᱤᱥ ᱦᱤᱡᱩᱜᱼᱟ ᱫᱚᱭᱚᱜ
ᱚᱱᱟ ᱵᱟᱢ ᱴᱷᱤᱠ ᱵᱤᱱ ᱞᱟᱹᱭ ᱫᱚ ᱡᱤᱱᱤᱥᱴᱟ ᱦᱩᱭᱩᱜ ᱠᱟᱱ ᱟᱫᱚ ᱤᱱᱠᱟᱹ ᱛᱮᱜᱮᱞᱤᱧ ᱡᱚᱢ ᱠᱟᱫᱟ ᱢᱮᱮᱛᱟᱞᱤᱧ ᱠᱟᱱᱟ ᱠᱚ ᱟᱨᱠᱮᱡ ᱡᱩᱴᱤᱡ ᱦᱟᱛᱟᱣ ᱵᱤᱱ ᱵᱟᱝᱜᱮ ᱟᱫᱚ ᱵᱟᱹᱞᱤᱧ ᱦᱟᱛᱟᱭᱟ ᱟᱹᱧᱤᱞ ᱠᱷᱟᱱᱜᱮ ᱛᱮᱦᱮᱧ ᱠᱟᱨ ᱢᱚᱛᱚ ᱫᱚ ᱦᱩᱭ ᱱᱟᱥ᱾
ᱴᱷᱤᱠ ᱴᱷᱤᱠ
ᱠᱚᱸᱜ ᱡᱮᱞ ᱦᱚᱸ ᱵᱷᱟᱜᱮᱭᱟ᱾ ᱞᱟᱹᱭᱟᱠᱚ ᱡᱚᱢ ᱵᱟᱝᱢᱟ ᱚᱱᱟ ᱦᱟᱜ ᱦᱟᱹᱠᱩ ᱡᱟᱝ ᱠᱚ ᱡᱩᱫᱤ ᱞᱟᱡ ᱤᱭᱟᱹ ᱠᱚᱨᱮ ᱰᱷᱟᱝ ᱠᱚᱜᱼᱟ᱾ ᱞᱟᱹᱭᱟᱠᱚ ᱦᱟᱹᱠᱩ ᱡᱟᱝ ᱠᱚ ᱵᱟᱝ ᱦᱟᱡᱟᱣ ᱞᱟᱹᱜᱤᱫ ᱫᱚ ᱚᱱᱟ ᱠᱚ ᱦᱟᱡᱟᱣ ᱜᱚᱜ ᱠᱟᱜᱟᱭ ᱟᱫᱚ ᱦᱟᱹᱠᱩ ᱦᱚᱞᱮ ᱡᱚᱢ ᱠᱚᱣᱟ ᱛᱤᱱᱟᱹᱜ ᱛᱚ ᱛᱟᱦᱚᱞᱮ ᱫᱚ ᱫᱚᱢᱮ ᱩᱱ ᱥᱩᱢᱩᱜ ᱜᱚᱴᱟ ᱢᱟᱴ ᱠᱷᱮᱛᱨᱮ ᱫᱚᱢᱮ ᱦᱟᱹᱠᱩ ᱚᱱᱟ ᱜᱷᱩᱱᱤ ᱛᱮ ᱞᱮ ᱥᱟᱵ ᱠᱚᱣᱟ ᱵᱮᱥᱤ ᱚᱱᱟ ᱟᱲᱚᱱ ᱠᱚᱫᱚ ᱟᱹᱰᱤ ᱠᱚᱢ ᱜᱮ ᱛᱟᱦᱮᱸᱱᱟ ᱟᱲᱚᱢ ᱨᱮᱦᱚᱸ ᱠᱚ ᱡᱷᱟᱹᱞᱤᱜ ᱜᱮᱭᱟ ᱥᱮᱠᱚ ᱫᱚᱱ ᱜᱮᱭᱟ ᱟᱲᱚᱱ ᱨᱮ ᱟᱨ ᱱᱚᱛᱮ ᱯᱟᱴᱲᱟ ᱪᱷᱮᱲᱟ ᱠᱚ ᱛᱟᱦᱮᱸᱱ ᱜᱮᱭᱟ ᱚᱱᱟ ᱠᱚᱨᱮ ᱠᱚ ᱡᱷᱟᱹᱞᱤᱜ ᱜᱮᱭᱟ ᱟᱨᱚ ᱜᱷᱟᱵᱩᱭ ᱥᱤᱥᱴᱮᱢ ᱫᱚᱦᱚ ᱠᱟᱜ ᱜᱮᱭᱟ ᱡᱟᱦᱟᱸᱴᱮᱱ ᱫᱟᱜ ᱛᱩᱞᱟᱹᱜᱼᱟ ᱚᱸᱰᱮ ᱦᱚᱸ ᱤᱭᱟᱹ ᱞᱮᱠᱟ ᱟᱛᱟᱝ ᱠᱟᱜ ᱦᱩᱭᱩᱜᱼᱟ ᱚᱸᱰᱮ ᱦᱚᱸᱠᱚ ᱧᱮᱞ ᱟᱠᱟᱱ ᱜᱮᱭᱟ᱾
ᱦᱩᱸ ᱛᱚ ᱜᱚᱝᱠᱮ ᱤᱱᱟᱹᱜ ᱜᱮᱞᱟᱝ ᱜᱟᱞᱢᱟᱨᱟᱣ ᱴᱟᱭᱤᱢ ᱠᱚᱦᱚᱸ ᱪᱟᱵᱟᱜ ᱦᱮᱡ ᱠᱟᱱ
ᱟᱪᱷᱟ ᱦᱮᱸ ᱛᱚ ᱦᱮᱸ ᱛᱚ ᱢᱟ ᱛᱟᱦᱚᱞᱮ ᱴᱷᱤᱠᱟᱹᱱ ᱜᱮᱭᱟ ᱟᱢ ᱠᱚᱞ ᱫᱚᱞ ᱛᱟᱞᱟᱝ ᱢᱮ